ᱜᱚᱝᱠᱮ
ᱦᱩᱸ ᱜᱚᱢᱠᱮ ᱡᱚᱦᱟᱨ ᱜᱮ᱾
ᱪᱮᱜᱽ ᱵᱤᱱ ᱪᱤᱠᱟᱹᱭᱮᱫᱟ?
ᱱᱚᱜᱼᱚᱭ ᱞᱤᱧ ᱫᱩᱲᱩᱵ ᱵᱟᱲᱟ ᱟᱠᱟᱱᱟ ᱦᱟᱸᱜ ᱪᱮᱫ ᱟᱫᱚᱞᱤᱧ ᱪᱤᱠᱟᱹᱭᱟ ᱱᱤᱛᱚᱜ ᱢᱟ ᱫᱟᱜ ᱦᱚᱭ ᱧᱩᱨ ᱵᱟᱲᱟᱭᱮᱼᱟ ᱞᱮ ᱱᱚᱛᱮ ᱢᱟ,
ᱚ ᱦᱩᱜᱽ ᱜᱮ ᱫᱟᱜ ᱮᱫᱟᱭ ᱥᱮ ᱵᱟᱹᱭ ᱵᱟᱹᱭ ᱫᱟᱜ ᱵᱟᱲᱟᱭ ᱫᱟᱭ?
ᱱᱚᱣᱟ ᱵᱟᱹᱭ ᱵᱟᱹᱭ ᱜᱮ ᱦᱟᱸᱜ ᱠᱷᱩᱵ ᱡᱩᱨ ᱫᱚ ᱵᱟᱝᱼᱟ ᱴᱷᱤᱠᱩᱨ ᱴᱷᱤᱠᱩᱨᱤ ᱞᱟᱜᱟᱣ ᱟᱠᱟᱜᱼᱟ
ᱚᱻ ᱟᱫᱚ ᱠᱟᱛᱷᱟ ᱫᱚ ᱦᱩᱭᱩᱜ ᱠᱟᱱᱟ ᱟᱯᱮ ᱚᱱᱛᱮ ᱚᱱᱟ ᱚᱞᱚᱜ ᱯᱟᱲᱦᱟᱣ ᱵᱤᱥ ᱫᱚ ᱵᱟᱨᱯᱮ ᱠᱟᱛᱷᱟ ᱞᱟᱝ ᱠᱟᱛᱷᱟ ᱠᱚᱜᱼᱟ ᱪᱮᱫ ᱞᱮᱠᱟ ᱦᱟᱞ ᱪᱟᱞ ᱫᱤ ᱥᱚᱢ ᱞᱤᱧ ᱵᱟᱰᱟᱭ ᱜᱮᱭᱟ
ᱦᱳᱭ ᱦᱳᱭ
ᱟᱫᱚ ᱢᱟᱹᱭ ᱠᱚ ᱵᱟᱹᱵᱩ ᱠᱚ ᱢᱟᱱᱮᱸ ᱯᱟᱲᱦᱟᱣ ᱵᱟᱲᱟᱜ ᱠᱟᱱᱟ ᱠᱚᱥᱮ ᱵᱟᱝᱟ ᱴᱷᱤᱠᱴᱷᱟᱠ ᱟᱯᱮ ᱚᱱᱛᱮ ᱨᱮ ᱚᱱᱟ ᱠᱚᱜᱮ ᱵᱟᱨ ᱯᱮ ᱠᱟᱛᱷᱟ ᱞᱟᱝ ᱜᱟᱞᱚᱪ ᱵᱟᱲᱟ ᱧᱚᱜ ᱠᱮᱭᱟ᱾
ᱦᱳᱭ ᱛᱟᱦᱞᱮ᱾
ᱟᱫᱚ ᱚᱱᱟ ᱟᱫᱚ ᱟᱯᱮ ᱚᱱᱛᱮ ᱥᱟᱱᱛᱟᱞᱤ ᱢᱤᱰᱤᱭᱟᱢ ᱤᱥ ᱠᱩᱞ ᱠᱚᱫᱚ ᱪᱮᱫ ᱞᱮᱠᱟ ᱪᱟᱞᱟᱣ ᱵᱟᱲᱟᱜ ᱠᱟᱱᱟ?
ᱥᱟᱱᱛᱟᱞᱤ ᱢᱤᱰᱤᱭᱟᱢ ᱤᱥᱠᱩᱞ ᱦᱚᱸ ᱟᱞᱮ ᱱᱚᱛᱮ ᱫᱚ ᱠᱷᱩᱵ ᱵᱮᱥ ᱫᱚ ᱵᱟᱝ ᱪᱟᱞᱟᱜ ᱠᱟᱱᱟ ᱪᱟᱞᱟᱣ ᱫᱚ᱾ ᱢᱟᱹᱭ ᱵᱟᱹᱱᱩᱜ ᱠᱚ
ᱚᱱᱠᱩ ᱠᱟᱛᱷᱟ ᱠᱚ ᱵᱟᱠᱚ ᱟᱸᱡᱚᱢᱮᱜ-ᱟ, ᱚᱱᱟ ᱢᱟ ᱢᱟᱨᱟᱝ ᱠᱟᱛᱷᱟ ᱜᱮ ᱠᱟᱱᱟ,
ᱦᱚᱸ ᱦᱚᱸ
ᱟᱨ ᱱᱚᱛᱮ ᱚᱱᱟ ᱤᱫᱤ ᱟᱛᱮ ᱚᱝᱠᱟ ᱧᱚᱜ ᱜᱮ ᱵᱟᱞᱤᱧ ᱢᱩᱚᱱᱮ ᱟᱨ
ᱚ ᱦᱳᱭ ᱟᱞᱮ ᱱᱚᱛᱮ ᱦᱚᱸ ᱚᱱᱠᱟ ᱴᱷᱤᱠ ᱴᱷᱟᱠ ᱫᱚ ᱚᱞ ᱯᱟᱲᱦᱟᱣ ᱫᱚ ᱦᱟᱸᱜ ᱠᱚ ᱠᱚᱢ ᱜᱚᱫ ᱟᱠᱟᱫ ᱱᱮᱛᱟᱨ ᱢᱟ᱾
ᱚᱝᱠᱟ ᱜᱮ ᱜᱚᱴᱟ ᱡᱟᱭᱜᱟ ᱨᱮᱜᱮ ᱚᱝᱠᱟ ᱜᱮ ᱥᱚᱢᱟᱱ ᱥᱚᱢᱚᱥ ᱟᱹᱞᱤᱧ ᱦᱚᱸᱞᱤᱧ
ᱦᱚ ᱟᱨ ᱵᱟᱹᱵᱩ ᱦᱚᱭ ᱪᱮᱫ ᱵᱤᱱ ᱞᱟᱹᱭ ᱟᱠᱚᱣᱟ ᱞᱟᱹᱭ ᱵᱤᱱ ᱥᱮ?
ᱵᱮ ᱚᱠᱛᱚ ᱜᱮᱵᱤᱱ ᱵᱩᱡᱷᱟᱹᱣᱟ ᱞᱟᱹᱭ ᱞᱟᱹᱭᱛᱮ ᱵᱟᱠᱚ ᱟᱸᱡᱚ ᱢᱟᱠᱚ ᱠᱟᱛᱷᱟ ᱜᱮ
ᱚᱱᱟ ᱜᱮᱛ
ᱱᱮᱛᱟᱨ ᱢᱟ ᱠᱟᱛᱷᱟ ᱢᱟ ᱦᱚᱸᱜ ᱚ ᱱᱮᱛᱟᱨ ᱢᱟ ᱟᱠᱚᱣᱟᱜ ᱠᱟᱛᱷᱟ ᱜᱮ ᱟᱸᱡᱚᱢ ᱢᱮ, ᱟᱵᱚᱱᱟᱜ ᱠᱟᱛᱷᱟ ᱢᱟ ᱵᱟᱠᱚ ᱟᱸᱡᱚᱢ ᱟᱠᱚ᱾
ᱱᱮᱛᱟᱨ ᱜᱚᱴᱟ ᱜᱮ ᱚᱝᱠᱟ ᱥᱮᱢ ᱥᱚᱢᱚᱥᱟ ᱜᱚᱫᱟ ᱨᱤᱱ ᱜᱤᱫᱽᱨᱟᱹ ᱜᱮ ᱦᱟᱞᱟᱛ ᱜᱮ ᱱᱚᱝᱠᱟ ᱠᱟᱱᱟ ᱦᱟᱸᱜ ᱱᱮᱛᱟᱨ ᱫᱚ ᱟᱫᱚ ᱱᱚᱝᱠᱟ ᱠᱷᱩᱵ ᱡᱮ ᱥᱚᱦᱚᱡ ᱥᱚᱨᱚᱞ ᱜᱤᱫᱽᱨᱟᱹ ᱫᱚ ᱵᱟᱹᱱᱩᱜ ᱠᱚᱣᱟ ᱡᱷᱩ ᱛᱚᱜᱮ ᱠᱟᱹᱡ ᱡᱟᱦᱟ ᱱᱟᱜ ᱵᱟ ᱡᱟᱦᱟᱱᱟᱜ ᱥᱚᱢᱚᱥᱟ ᱢᱟᱱᱮ
ᱟᱫᱚ ᱵᱚᱨᱛᱚᱢᱟᱱ ᱫᱚ ᱦᱟᱸᱜ ᱚᱞᱚᱜ ᱯᱟᱲᱦᱟᱣ ᱛᱮᱫᱚ ᱦᱟᱸᱜ ᱟᱹᱰᱤ ᱜᱟᱱ ᱜᱮᱵᱚᱱ ᱠᱚᱢᱡᱩᱨᱤ ᱟᱠᱟᱱᱟ ᱟᱵᱚ ᱫᱚ᱾
ᱦᱳᱭ
ᱟᱫᱚ ᱚᱱᱟᱜᱮ ᱦᱟᱸᱜ ᱦᱟᱯᱮᱱ ᱫᱤᱱ ᱪᱮᱫ ᱠᱚ ᱪᱤᱠᱟᱹᱣ ᱠᱟᱫᱟ ᱱᱩᱠᱩ ᱢᱟᱹᱭ ᱠᱚ ᱵᱟᱹᱵᱩ ᱠᱚ ᱵᱟᱹᱞᱤᱧ ᱵᱩᱡᱷᱟᱹᱣ ᱫᱟᱲᱮᱭᱟᱜ ᱠᱟᱱᱟ ᱞᱤᱧ
ᱪᱮᱫ ᱟᱫᱚ ᱱᱤᱛᱚᱜ ᱡᱩᱫᱤ ᱠᱟᱛᱷᱟ ᱠᱚ ᱵᱟᱠᱚ ᱟᱸᱡᱚᱢᱚᱜᱼᱟ ᱦᱟᱯᱮᱱ ᱫᱤᱱ ᱨᱮ ᱟᱠᱚ ᱜᱤ ᱦᱟᱸᱜ ᱠᱚ ᱥᱚᱢᱚᱥᱟᱼᱟ ᱟᱫᱚ ᱪᱮᱫ
ᱦᱩᱸᱩ ᱱᱩᱠᱩ ᱠᱟᱹᱡ ᱠᱟᱹᱡ ᱜᱤᱫᱽᱨᱟᱹ ᱦᱚᱸ ᱵᱟᱠᱚ ᱟᱸᱡᱚᱢ ᱫᱟᱠᱚ ᱱᱮᱛᱟᱨ ᱢᱟ ᱪᱮᱫ ᱵᱤᱱ ᱞᱟᱹᱭᱟᱠᱚᱣᱟ ᱞᱟᱹᱭ ᱵᱤᱱ ᱥᱮ ᱟᱹᱰᱤᱥ ᱜᱚᱫᱚᱜᱼᱟ ᱵᱤᱱ ᱦᱩᱰᱤᱧ ᱦᱩᱰᱤᱧ ᱜᱤᱫᱽᱨᱟᱹ ᱠᱚᱦᱚᱸ ᱠᱚ ᱨᱚᱲ ᱨᱩᱣᱟᱹᱲ ᱜᱚᱫ ᱛᱵᱤᱱᱟ
ᱱᱮᱛᱟᱨ ᱢᱮᱱ ᱠᱟᱛᱷᱟ ᱦᱩᱭᱩᱜ ᱠᱟᱱᱟ ᱟᱵᱚ ᱮᱸᱜᱟᱛ ᱟᱯᱟᱛ ᱠᱚᱦᱚᱸ ᱠᱟᱹᱡ ᱵᱚᱱ ᱫᱩᱨᱵᱚᱞ ᱫᱤ ᱠᱟᱱᱟ ᱢᱚᱲᱟᱝᱨᱮ ᱮᱟᱜᱟᱛ ᱟᱯᱟᱛ ᱫᱚ ᱩᱱᱠᱩ ᱫᱚ ᱡᱟᱦᱟᱸ ᱞᱮᱠᱟ ᱜᱮᱠᱚ ᱛᱟᱦᱮᱸ ᱠᱟᱱ ᱚᱥᱤᱠᱠᱷᱤᱛᱚ ᱠᱚ ᱛᱟᱦᱮᱸ ᱠᱟᱱ ᱨᱮᱦᱚᱸ
ᱩᱱᱠᱩ ᱫᱚ ᱜᱤᱫᱽᱨᱟᱹ ᱠᱚᱫᱚ ᱵᱷᱟᱜᱤ ᱜᱮ ᱥᱤᱠᱷᱱᱟᱹᱛ ᱫᱚᱠᱚ ᱮᱢᱟ ᱠᱚ ᱛᱟᱦᱮᱸᱫ ᱡᱚᱛ ᱴᱩᱠᱩ ᱟᱠᱚ ᱠᱚ ᱵᱟᱲᱟᱭ ᱛᱟᱦᱮᱸᱫ ᱮᱱᱛᱮ
ᱦᱮᱸ ᱦᱮᱸ ᱦᱮᱸ ᱟᱹᱰᱤ ᱜᱟᱱ ᱥᱤᱠᱷᱱᱟᱹᱛ ᱠᱚ ᱮᱢ ᱠᱟᱜ ᱠᱚᱣᱟ
ᱟᱨ ᱟᱵᱚ ᱱᱮᱛᱟᱨ ᱨᱤᱱ ᱡᱟᱦᱟᱸ ᱮᱸᱜᱟᱛ ᱟᱯᱟᱛ ᱢᱮᱱᱟᱜ ᱵᱚᱱᱟ ᱟᱵᱚ ᱫᱚ ᱜᱤᱫᱽᱨᱟᱹ ᱯᱤᱪᱷᱚᱱ ᱨᱮ ᱚᱝᱠᱟ ᱴᱟᱭᱤᱢ ᱵᱟᱵᱚ ᱮᱢᱮᱫᱼᱟ ᱵᱟ ᱜᱤᱫᱽᱨᱟᱹ ᱯᱤᱪᱦᱚᱱ ᱨᱮ ᱴᱟᱭᱤᱢ ᱮᱢ ᱢᱟ ᱵᱟᱵᱩ ᱮᱢᱟ ᱚᱱᱟᱢᱟ ᱠᱟᱛᱷᱟ ᱜᱮ ᱥᱟᱶᱛᱮ ᱜᱤᱫᱽᱨᱟᱹ ᱪᱤᱠᱟᱹᱛᱮ ᱵᱷᱟᱹᱜᱤ ᱞᱟᱭᱤᱱ ᱨᱮ ᱵᱷᱟᱹᱜᱤ ᱠᱟᱛᱷᱟᱭ ᱟᱸᱡᱚᱢᱟ ᱮᱱᱛᱮ ᱚᱱᱠᱟ ᱟᱵᱚᱣᱟᱜ ᱪᱤᱱᱛᱟᱹ ᱵᱷᱟᱵᱽᱱᱟ ᱚᱝᱠᱟ ᱤᱧ ᱵᱟᱹᱧ ᱧᱮᱞ ᱛᱤᱭᱳᱜᱮᱼᱟ
ᱦᱩᱸ
ᱟᱫᱚ ᱮᱸᱜᱟᱛ ᱟᱯᱟᱛ ᱦᱚ ᱱᱮᱛᱟᱨ ᱢᱟᱠᱚ ᱮᱴᱟᱜ ᱨᱮᱠᱚ ᱵᱮᱥᱛᱚ ᱠᱚ ᱛᱟᱦᱮᱱ ᱠᱟᱱᱟ ᱥᱮ ᱜᱤᱫᱽᱨᱟᱹ ᱦᱚᱸ ᱪᱮᱫ ᱮ ᱥᱮᱬᱟᱭᱟ
ᱦᱳᱭ ᱦᱳᱭ ᱚᱱᱟ ᱜᱮᱛᱚ ᱦᱩᱭᱩᱜ ᱠᱟᱱᱟ ᱥᱚᱢᱚᱥᱟ
ᱜᱤᱫᱽᱨᱟᱹ ᱪᱮᱫ ᱠᱚ ᱧᱮᱞ ᱞᱮᱭᱟ ᱡᱮ ᱚᱞᱚᱜ ᱯᱟᱲᱦᱟᱜ ᱠᱟᱱᱟᱭ ᱥᱮ ᱵᱟᱝᱟ ᱴᱷᱤᱠ ᱴᱷᱟᱠ ᱚᱱᱟ ᱢᱟ ᱵᱟᱝᱟ ᱩᱱᱩᱠᱩ ᱢᱟ ᱦᱳᱭ ᱡᱟᱦᱭᱮᱱ ᱜᱮ ᱵᱩᱡᱟᱹᱣ ᱠᱮᱜ ᱟᱢ
ᱦᱳᱭ
ᱥᱮᱫᱟᱭ ᱫᱚ ᱟᱭᱳ ᱵᱟᱵᱟ ᱫᱚ ᱢᱚᱴ ᱢᱩᱴᱤ ᱜᱤᱫᱽᱨᱟᱹ ᱫᱚ ᱟᱹᱰᱤ ᱜᱟᱱ ᱠᱚ ᱫᱟᱞ ᱵᱟᱲᱟ ᱠᱚ ᱛᱟᱦᱮᱸᱱᱟ ᱚᱞᱚᱜ ᱯᱟᱲᱦᱟᱜ ᱠᱷᱟᱹᱛᱤᱨ ᱫᱚ ᱟᱨ ᱱᱮᱛᱟᱨ ᱢᱟ ᱫᱟᱞ ᱦᱚᱸ ᱵᱟᱠᱚ ᱫᱟᱞ ᱠᱚᱣᱟ ᱜᱤᱫᱽᱨᱟᱹ ᱢᱟ ᱱᱮᱛᱟᱨ ᱢᱟ ᱫᱷᱚᱢᱠᱟᱣ ᱢᱮ ᱟᱫᱚ ᱫᱟᱞᱮ ᱨᱮᱦᱚᱸ
ᱟᱫᱚ ᱚᱱᱟ ᱫᱷᱢᱠᱟᱟᱹᱱᱤ ᱢᱮ ᱪᱮᱫ ᱠᱷᱟᱹᱛᱤᱨ ᱜᱤᱫᱽᱨᱟᱹ ᱠᱷᱚᱱᱟᱜ ᱚᱱᱠᱟ ᱜᱮᱢ ᱯᱚᱴ ᱟᱹᱜᱩᱠᱟᱫᱮ ᱠᱷᱟᱹᱛᱤᱨ ᱩᱱᱤ ᱫᱚ ᱚᱱᱟᱛᱮ ᱫᱷᱚᱢᱠᱟᱱᱤ ᱮᱫ ᱢᱮᱭᱟ
ᱦᱳᱭ ᱦᱳᱭ
ᱜᱤᱫᱽᱨᱟᱹ ᱠᱷᱚᱱᱟᱜ ᱡᱩᱫᱤ ᱩᱱᱤ ᱢᱤᱫᱴᱮᱱ ᱵᱚᱛᱚᱨᱮᱢ ᱛᱮᱭᱟᱨᱟᱭᱟ ᱡᱮ ᱱᱚᱝ ᱱᱚᱝᱠᱟ ᱱᱚᱝᱠᱟ ᱡᱩᱫᱤ ᱵᱷᱩᱞᱤᱧ ᱠᱚᱨᱟᱣᱟ ᱱᱚᱝᱠᱟ ᱱᱚᱝᱠᱟ ᱡᱩᱫᱤᱧ ᱠᱚᱨᱟᱣᱟᱭ ᱚᱲᱟᱜ ᱦᱚᱲ ᱤᱧ ᱟᱭᱳ ᱥᱤᱧ ᱵᱟᱵᱟᱭ ᱫᱟᱞᱤᱧᱟ ᱥᱮ ᱨᱚᱦᱮᱫ ᱤᱧᱟᱭ ᱚᱱᱮ ᱚᱱᱟ ᱵᱚᱛᱚᱨ ᱜᱮᱛᱚᱟᱵᱚ ᱢᱟ ᱜᱤᱫᱽᱨᱟᱹ ᱠᱷᱚᱱᱟᱜ ᱵᱟᱵᱚ ᱛᱮᱭᱟᱨ ᱦᱚᱪᱚ ᱟᱠᱟᱫ ᱛᱟᱠᱚᱣᱟ ᱥᱮ ᱜᱤᱫᱽᱨᱟᱹ ᱵᱚᱛᱚᱨᱚᱜ ᱟᱭ ᱪᱤᱠᱟᱹᱛᱮ
ᱡᱩᱫᱤ ᱟᱭᱳ ᱵᱟᱵᱟ ᱜᱤᱫᱟᱹᱨ ᱜᱤᱫᱽᱨᱟᱹ ᱠᱷᱚᱱ ᱜᱮ ᱡᱩᱫᱤᱵᱤᱱ ᱟᱞᱟᱫᱮᱭᱟ ᱢᱚᱵᱟᱭᱤᱞ ᱧᱮᱞ ᱵᱤᱱ ᱥᱮᱬᱟᱭᱟ ᱛᱚ ᱜᱤᱫᱽᱨᱟᱹ ᱫᱚ ᱦᱟᱯᱮᱱ ᱫᱤᱱ ᱨᱮᱫᱚ ᱚᱱᱠᱟ ᱜᱮ ᱵᱮᱱᱟᱜ ᱟᱭ ᱥᱮ ᱟᱵᱤᱱᱟᱜ ᱠᱟᱛᱷᱟ ᱫᱚ ᱪᱮᱫ ᱞᱮᱠᱟᱛᱮ ᱟᱸᱡᱚᱢᱟᱭ
ᱟᱨ ᱢᱮᱱ ᱠᱟᱛᱷᱟ ᱦᱩᱭᱩᱜ ᱠᱟᱱᱟ ᱱᱮᱛᱟᱨ ᱡᱷᱚᱛᱚ ᱠᱷᱚᱱᱟᱜ ᱡᱟᱹᱥᱛᱤ ᱡᱟᱦᱟᱸ ᱧᱮᱞᱚᱜ ᱠᱟᱱᱟ ᱚᱱᱟ ᱜᱤᱫ ᱮᱠᱫᱚᱢ ᱦᱩᱰᱤᱧ ᱩᱛᱟᱹᱨ ᱠᱷᱚᱱᱟᱜ ᱜᱮ ᱜᱤᱫᱽᱨᱟᱹ ᱡᱩᱫᱤ ᱱᱟᱥᱮᱱᱟᱜᱼᱼ ᱨᱟᱜ ᱠᱮᱜ ᱟᱭ ᱠᱤᱱᱵᱟ ᱱᱟᱥᱮᱱᱟᱜ ᱮ ᱡᱟᱹᱨᱤ ᱠᱮᱜᱼᱟ ᱟᱫᱚ ᱮᱸᱜᱟᱛ ᱟᱯᱟᱛ ᱚᱱᱟ ᱢᱚᱵᱟᱭᱤᱞ ᱜᱮᱠᱚ ᱮᱢᱟ ᱠᱚ ᱠᱟᱱᱟ
ᱦᱚᱸᱜ-ᱚ ᱦᱚᱸᱜᱼᱚ‌ ᱦᱚᱸᱜᱼᱚ
ᱱᱟᱜᱼ ᱮ ᱡᱟᱹᱨᱤ ᱠᱮᱜᱼᱟ ᱱᱟᱥᱮᱱᱟᱜ ᱨᱟᱜ ᱜᱚᱫ ᱠᱮᱫᱼᱟ ᱡᱟᱦᱟᱱᱟᱜ ᱜᱮ ᱪᱤᱠᱟᱹᱭ ᱢᱚᱴᱟᱢᱩᱴᱤ ᱢᱳᱵᱟᱭᱤᱞ ᱜᱮ ᱥᱟᱢᱟᱝ ᱨᱮ ᱮᱱᱛᱮ ᱢᱚᱵᱟᱭᱤᱞ ᱜᱮᱼᱼ ᱢᱳᱵᱟᱭᱤᱞ ᱜᱮ ᱮᱢᱟᱫᱮᱭᱟᱭ ᱜᱤᱫᱽᱨᱟᱹ ᱢᱳᱵᱟᱭᱤᱞ ᱫᱚ ᱜᱤᱫᱽᱨᱟᱹ ᱠᱷᱚᱱᱼᱼ ᱢᱳᱵᱟᱭᱤᱞ ᱨᱮᱜᱮ ᱢᱤᱫᱴᱮᱱ ᱤᱭᱟᱹᱭ ᱛᱟᱦᱮᱱᱟ ᱜᱤᱫᱽᱨᱟᱹᱼᱼ
ᱮᱰᱤᱠᱴ ᱞᱮᱠᱟ᱾
ᱦᱳᱭ ᱦᱳᱭ ᱟᱫᱚ ᱚᱱᱟ ᱢᱳᱵᱟᱭᱤᱞ ᱨᱮᱜᱮ ᱟᱫᱚ ᱱᱮᱥᱟ ᱞᱮᱠᱟ ᱟᱫᱚ ᱛᱮᱭᱟᱨᱟᱭᱟ ᱟᱫᱚ ᱯᱟᱲᱦᱟᱜᱼᱼ ᱠᱷᱚᱱᱟᱜ ᱫᱚ ᱟᱫᱚ ᱢᱳᱵᱟᱭᱤᱞ ᱥᱮᱱᱜᱮ ᱡᱟᱹᱥᱛᱤ ᱢᱚᱱᱮ ᱛᱟᱭᱫᱚᱼᱼ ᱯᱚᱨᱚᱵᱚᱨᱛᱤ ᱨᱮ ᱡᱚᱠᱷᱚᱱ ᱦᱟᱜ ᱠᱮᱡ ᱪᱩᱞᱩᱝ ᱜᱤᱫᱽᱨᱟᱹᱭ ᱢᱟᱨᱟᱝᱚᱜᱼᱟᱼᱼ ᱟᱫᱚ ᱛᱚᱠᱷᱚᱱ ᱟᱫᱚ ᱡᱚᱠᱷᱚᱱ ᱢᱳᱵᱟᱭᱤᱞ ᱥᱟᱵ ᱵᱤᱱᱼᱼ ᱵᱟᱨᱚᱱᱮᱭᱟ ᱥᱮᱼᱼ ᱚᱱᱠᱟ ᱢᱟᱱᱟ ᱵᱟᱨᱚᱱ ᱮ ᱵᱤᱱ ᱡᱮ ᱢᱳᱵᱟᱭᱤᱞ ᱠᱚ ᱫᱚ ᱵᱟᱠᱚ ᱥᱟᱵᱟ ᱯᱟᱲᱦᱟᱜ ᱟᱠᱚ ᱮᱢᱟᱱᱚᱜ ᱟᱠᱚᱼᱼ ᱩ ᱚᱞᱚᱜ ᱯᱟᱲᱦᱟᱜ ᱟᱠᱚᱼᱼ ᱤᱱᱟᱹ ᱠᱷᱟᱱ ᱜᱮ ᱟᱫᱚ ᱜᱤᱫᱽᱨᱟᱹ ᱫᱚ ᱚᱸᱰᱮ ᱫᱚᱼᱼ
ᱢᱟᱱᱮ ᱮᱸᱜᱟᱛ ᱟᱯᱟᱛ ᱥᱟᱞᱟᱜ ᱟᱫᱚ ᱤᱭᱟᱹᱜᱼᱟᱭ ᱮᱱᱛᱮᱼᱼ ᱮᱜᱮᱨ ᱟᱡ ᱜᱮ ᱨᱚᱦᱮᱫ ᱨᱩᱣᱟᱹᱲᱟᱭ
ᱦᱳᱭ ᱦᱳᱭ ᱦᱳᱭ᱾
ᱟᱫᱚ ᱱᱚᱸᱰᱮ ᱫᱚ ᱫᱳᱥ ᱫᱚ ᱚᱠᱚᱭᱟᱜ ᱯᱟᱲᱟᱜ-ᱟ ᱮᱸᱜᱟᱛ ᱟᱯᱟᱛᱟᱜ ᱜᱮ᱾ ᱢᱟᱲᱟᱝ ᱠᱷᱚᱱᱟᱜ ᱚᱱᱟᱛᱮ ᱟᱰᱤ ᱢᱟᱲᱟᱝ ᱠᱷᱚᱱᱟᱜ ᱚᱱᱟᱛᱮ ᱟᱵᱚ ᱫᱚᱼᱼ ᱯᱷᱚᱱ ᱠᱚᱫᱚ ᱵᱟᱵᱚ ᱮᱢᱟ ᱠᱚᱣᱟ ᱚᱱᱟᱜᱮ ᱤᱧᱟᱜ ᱞᱟᱹᱭ ᱫᱚ᱾
ᱟᱫᱚᱭ ᱨᱟᱜ ᱞᱮᱠᱷᱟᱱ ᱜᱮ ᱦᱟᱸᱜ ᱢᱳᱵᱟᱭᱤᱞ ᱜᱮ ᱦᱟᱸᱜ ᱵᱤᱱ ᱥᱟᱵ ᱟᱭ ᱫᱚ ᱩᱱ ᱛᱚᱠᱷᱚᱱ ᱢᱟᱼᱼ ᱟᱫᱚ ᱢᱳᱵᱟᱭᱤᱞ ᱨᱮᱱᱟᱜ ᱱᱮᱥᱟ ᱫᱚ ᱪᱮᱫᱟᱜ ᱵᱟᱝ ᱦᱮᱡᱼᱟᱭᱟ ᱞᱟᱹᱭ ᱵᱤᱱ ᱥᱮ
ᱦᱚ ᱚᱱᱟ ᱛᱮᱜᱮ ᱤᱧᱟᱜ ᱞᱟᱹᱭ ᱫᱚ ᱦᱩᱭᱩᱜ ᱠᱟᱱᱟ ᱜᱤᱫᱽᱨᱟᱹ ᱵᱮᱲᱟ ᱠᱷᱚᱱᱟᱜ ᱢᱳᱵᱟᱭᱤᱞ ᱠᱚᱫᱚ ᱵᱟᱵᱚ ᱮᱢᱟ ᱠᱚᱣᱟ ᱡᱚᱛᱚ ᱠᱷᱚᱱᱼᱼ ᱱᱤᱭᱟᱹ ᱛᱚ ᱩᱱᱠᱩ
ᱠᱟᱹᱡ ᱵᱟᱠᱚ ᱢᱟᱨᱟᱝ ᱚᱜ ᱠᱟᱱᱟ ᱱᱤᱭᱟᱹᱛᱮ ᱠᱚᱱᱚ ᱢᱤᱫᱴᱮᱱ ᱵᱩᱡᱷᱟᱹᱣ ᱥᱚᱠᱛᱤ ᱵᱟᱝ ᱦᱮᱡ ᱟᱠᱚ ᱠᱟᱱᱟ
ᱦᱳᱭ ᱦᱳᱭ ᱦᱳᱭ᱾
ᱩᱱᱫᱚ ᱦᱟᱜ ᱟᱫᱚ ᱢᱳᱵᱟᱭᱤᱞ ᱮᱢ ᱫᱚ ᱵᱟᱝ ᱵᱷᱟᱜᱤᱜ-ᱟ᱾
ᱦᱳᱭ᱾ ᱚᱱᱟᱜᱮ ᱱᱮᱛᱟᱨ ᱢᱟ ᱚᱱᱮ ᱜᱤᱫᱽᱨᱟᱹ ᱠᱚᱢᱟ ᱰᱤᱡᱮ ᱞᱟᱜᱽᱲᱮ ᱜᱮᱠᱚ ᱯᱟᱱᱛᱮ ᱠᱮᱫᱟ᱾ ᱡᱚᱛᱚ ᱠᱚ ᱚᱱᱟ ᱨᱮᱜᱮ ᱠᱚ ᱢᱮᱥᱟᱭᱮᱱᱟ᱾ ᱚᱞᱚᱜ ᱯᱟᱲᱦᱟᱣ ᱢᱟᱠᱚ ᱫᱮᱭᱟ ᱠᱮᱫᱟ ᱟᱫᱚ ᱟᱵᱚ ᱥᱟᱱᱛᱟᱲ ᱥᱚᱢᱟᱡᱽ ᱫᱚ ᱪᱤᱠᱟᱹᱛᱮ ᱮᱜᱟᱜᱼᱟ ᱩᱱᱱᱚᱛᱤ ᱤᱫᱤᱜᱼᱟ ᱞᱟᱹᱭ ᱵᱤᱱ ᱥᱮ?
ᱦᱳᱭ ᱦᱳᱭ᱾ ᱮᱠᱪᱩᱭᱮᱞᱤ ᱟᱹᱞᱤᱧ ᱞᱤᱧ ᱢᱚᱱᱮᱭᱟ ᱱᱚᱣᱟ ᱫᱚ
ᱟᱭᱳ ᱵᱟᱵᱟ ᱟᱜ ᱵᱷᱩᱞ ᱢᱟ ᱢᱮᱱᱟᱜ ᱜᱮᱭᱟ
ᱟᱵᱚᱣᱟᱜ ᱫᱚ ᱢᱮᱱᱟᱜ ᱜᱮᱭᱟ ᱟᱨ ᱜᱤᱫᱟᱹᱨ ᱯᱤᱫᱟᱹᱨ ᱠᱚᱦᱚᱸ ᱟᱨ ᱮᱢᱚᱱ ᱴᱟᱜ ᱦᱚᱸ ᱵᱟᱠᱚ ᱵᱚᱠᱟ ᱜᱮᱭᱟ ᱥᱮ ᱮᱢᱚᱱ ᱴᱟᱜ ᱦᱚᱸ ᱵᱟᱠᱚ ᱜᱤᱫᱽᱨᱟᱹ ᱜᱮᱭᱟ ᱩᱪᱤᱛ ᱠᱟᱱ ᱛᱟᱠᱚᱣᱟ ᱡᱮ ᱱᱚᱣᱟ ᱫᱚ ᱛᱤᱱᱟᱹᱜ ᱫᱤᱱ ᱪᱟᱹᱞᱩᱜᱼᱟ ᱱᱚᱣᱟ ᱫᱚ ᱥᱮ ᱱᱚᱣᱟ ᱫᱚ ᱛᱤᱱᱟᱹᱜ ᱫᱤᱱ ᱱᱚᱝᱠᱟ ᱨᱟᱹᱥᱠᱟᱹ ᱫᱚ ᱛᱟᱦᱮᱱᱟ ᱢᱤᱫ ᱥᱚᱢᱚᱭ ᱫᱚ ᱢᱤᱫ ᱥᱚᱢᱚᱭ ᱥᱚᱝᱥᱟᱨ ᱨᱮᱱᱟᱜ ᱫᱟᱭᱤᱛᱛᱚ ᱦᱟᱛᱟᱣ ᱦᱩᱭᱩᱜᱼᱟ ᱥᱮ ᱡᱤᱵᱚᱱ ᱨᱮᱱᱟᱜ ᱫᱟᱭᱤᱛᱛᱚ ᱦᱟᱛᱟᱣ ᱦᱩᱭᱩᱜᱼᱟ ᱾ ᱚᱱᱟ ᱠᱚ ᱪᱤᱱᱛᱟᱹ ᱠᱟᱛᱮ ᱡᱩᱤ ᱡᱫᱤ ᱩᱱᱠᱩ ᱵᱟᱠᱚ ᱪᱤᱱᱛᱟᱹ ᱧᱟᱢᱟ ᱛᱟᱦᱚᱞᱮ ᱫᱚ ᱚᱱᱟ ᱫᱚ ᱟᱠᱚᱣᱟᱜ ᱪᱮᱫ ᱵᱤᱱ ᱢᱮᱛᱟ ᱦᱳᱭ ᱮᱢᱚᱱ ᱦᱳᱠ ᱠᱟᱹᱡ ᱠᱟᱹᱡ ᱜᱤᱫᱽᱨᱟᱹ ᱠᱚᱫᱚ ᱦᱟᱸᱜ ᱚᱱᱟ ᱠᱚᱨᱮ ᱫᱚ ᱦᱟᱸᱜ ᱵᱟᱠᱚ ᱪᱟᱞᱟᱜ ᱠᱟᱱᱟ ᱡᱮ ᱩᱱᱠᱩ ᱪᱮᱫ ᱦᱚᱸ ᱵᱟᱠᱚ ᱵᱟᱲᱟᱭᱼᱟ ᱩᱱᱠᱩ ᱡᱷᱚᱛᱚ ᱟᱜ ᱠᱚ ᱵᱟᱲᱟᱭᱟ ᱟᱨ ᱡᱚᱛᱚᱱᱟᱜᱠᱚ ᱵᱩᱡᱷᱟᱹᱣᱟ ᱱᱮᱛᱟᱨ ᱠᱟᱨ ᱡᱟᱦᱟᱱ ᱡᱮᱱᱟᱨᱮᱥᱚᱱ ᱨᱮᱦ ᱮᱱᱛᱮ ᱱᱮᱛᱟᱨ ᱫᱚ ᱩᱱᱟᱹᱜ ᱢᱟᱱᱮ ᱵᱚᱠᱟ ᱦᱚᱲ ᱦᱚ ᱵᱟᱹᱱᱩᱜ ᱠᱚᱣᱟ
ᱦᱩ
ᱱᱟᱥᱮᱱᱟᱜ ᱨᱮᱦᱚᱸ ᱡᱟᱦᱱᱟᱜ ᱵᱚ ᱡᱟᱦᱟᱱᱟᱜ ᱥᱳᱥᱟᱞ ᱢᱤᱰᱤᱭᱟ ᱛᱟᱞᱟ ᱛᱮᱠᱚ ᱥᱚᱥᱟᱞ ᱢᱤᱰᱤᱭᱟ ᱨᱮ ᱧᱟᱢᱚᱜ ᱠᱟᱱᱟ ᱪᱮᱫ ᱪᱤᱠᱟᱹᱜ ᱠᱟᱱᱟ ᱵᱟᱝ ᱪᱤᱠᱟᱹᱜ ᱠᱟᱱᱟ ᱾ ᱪᱮᱫ ᱪᱤᱠᱟᱹ ᱞᱮᱱᱠᱷᱟᱱ ᱫᱚ ᱟᱵᱚ ᱟᱨᱦᱚᱸ ᱱᱟᱭᱛᱮ ᱱᱟᱯᱟᱭ ᱱᱟᱯᱟᱭ ᱛᱮᱵᱚᱱ ᱡᱤᱵᱚᱱ ᱡᱟᱯᱚᱱ ᱫᱟᱲᱮᱭᱟᱜᱼᱟ ᱯᱚᱨᱚᱵᱚᱨ ᱫᱤᱱ ᱠᱟᱞᱨᱮ ᱟᱵᱚ ᱥᱩᱠ ᱨᱮ ᱥᱟᱱᱛᱤ ᱨᱮᱵᱚᱱ ᱛᱟᱦᱮᱱᱟ᱾ ᱚᱱᱟ ᱵᱟᱲᱟᱭᱟ ᱱᱮᱛᱟᱨ ᱫᱚ ᱢᱟᱱᱮ ᱵᱟᱲᱟᱭ ᱛᱮᱭᱟᱜ ᱡᱩᱫᱤ ᱚᱠᱚᱭ ᱤᱪᱪᱷᱟᱹ ᱢᱮᱱᱟᱜ ᱛᱟᱭᱟ ᱩᱱᱤ ᱛᱚ ᱟᱹᱰᱤ ᱠᱤᱪᱷᱩ ᱜᱮ ᱦᱮ ᱵᱟᱲᱟᱭᱟᱭ ᱾ ᱟᱨ ᱚᱠᱚᱭ ᱦᱟᱜ ᱵᱟᱭ ᱵᱟᱲᱟᱟᱭ ᱥᱮ ᱤᱭᱟ. ᱜᱮ ᱢᱮᱱᱟᱭᱟ ᱾ ᱦᱟᱱᱛᱮ ᱱᱟᱛᱮ ᱫᱟᱬᱟ ᱨᱮᱜᱮ ᱢᱟᱱᱮᱭᱟ ᱩᱱᱤ ᱫᱚ ᱡᱟᱦᱟᱸ ᱛᱤᱱᱟᱹᱜ ᱦᱚᱲ ᱠᱚ ᱵᱩᱡᱷᱟᱹᱣ ᱨᱮᱦᱚᱸ ᱵᱟᱭ ᱵᱩᱡᱷᱟᱹᱜᱼᱟ ᱢᱮᱱ ᱡᱤᱱᱤᱥ ᱦᱩᱭᱩᱜ ᱠᱟᱱᱟ ᱱᱤᱡᱮᱛᱮ ᱡᱟᱦᱟᱸᱭ ᱦᱚᱲ ᱵᱟᱭ ᱵᱩᱡᱷᱟᱹᱜᱼᱟ ᱥᱮ ᱱᱤᱡᱮ ᱛᱮᱫᱚ ᱵᱟᱭ ᱵᱩᱡᱷᱟᱹᱣ ᱧᱟᱢᱟᱜ ᱟᱡᱟᱜ ᱡᱮ ᱤᱧ ᱱᱤᱛᱚᱜ ᱠᱟ ᱢᱟᱱᱮ ᱦᱟᱯᱮᱱ ᱫᱤᱱ ᱨᱮ ᱪᱮᱫ ᱥᱚᱢᱚᱥᱥᱟ ᱨᱮᱧ ᱧᱩᱨᱩᱜᱼᱟ ᱥᱮ ᱵᱟᱹᱧ ᱧᱩᱨᱩᱜᱼᱟ ᱚᱱᱟ ᱫᱚ ᱦᱟᱸᱜ ᱩᱱᱤ ᱫᱚ ᱦᱟᱜ ᱟᱡ ᱛᱮ ᱡᱩᱫᱤ ᱵᱟᱭ ᱵᱩᱡᱷᱟᱹᱣᱭᱟ ᱯᱚᱨᱮ ᱛᱮᱫᱚ ᱦᱟᱜ ᱩᱱᱤ ᱡᱚᱠᱷᱚᱱ ᱥᱚᱢᱚᱭ ᱡᱩᱫᱤ ᱟᱡ ᱮ ᱯᱚᱨᱤᱵᱚᱨᱛᱚᱱᱮᱭᱟ ᱛᱟᱦᱚᱞᱮ ᱚᱱᱟ ᱫᱚ ᱛᱚᱠᱷᱚᱱ ᱫᱚ ᱠᱷᱩᱵ ᱜᱮ ᱥᱚᱢᱚᱥᱥᱟ ᱨᱮ ᱦᱟᱜ ᱧᱩᱨᱩᱜᱼᱟ ᱾
ᱠᱟᱛᱷᱟ ᱦᱩᱭᱩᱜ ᱠᱟᱱᱟ ᱡᱚᱫᱤ ᱱᱤᱡᱮᱨᱟᱜ ᱡᱤᱱᱤᱥ ᱱᱤᱡᱮᱨᱟᱜ ᱠᱮᱨᱤᱭᱟᱨ ᱡᱤᱵᱚᱱ ᱯᱚᱨᱚᱵᱚᱨᱛᱤ ᱨᱮ ᱪᱮᱫ ᱪᱤᱠᱟᱹᱜᱼᱟ ᱪᱮᱫ ᱵᱟᱝᱟ ᱡᱩᱫᱤ ᱵᱟᱠᱚ ᱵᱩᱡᱷᱟᱹᱣ ᱧᱟᱢᱟ ᱚᱱᱟ ᱫᱚ ᱡᱮᱛᱮ ᱵᱤᱱ ᱞᱟᱹᱭᱟᱭ ᱨᱮᱦᱚᱸ ᱩᱱᱤ ᱫᱚ ᱵᱟᱭ ᱵᱩᱡᱷᱟᱹᱣ ᱫᱟᱲᱮᱭᱟᱜᱼᱟ᱾ ᱟᱫᱚ ᱚᱱᱟ ᱡᱤᱱᱤᱥᱴᱟᱜ ᱜᱮ ᱵᱟᱠᱚ ᱵᱩᱡᱷᱟᱹᱣ ᱫᱟᱲᱮᱭᱟᱜ ᱠᱟᱱᱟ ᱠᱚᱥᱮ ᱱᱩᱠᱩ ᱜᱤᱫᱽᱨᱟᱹ ᱯᱤᱫᱽᱨᱟᱹ ᱠᱚᱢᱟ ᱱᱮᱛᱟᱨ ᱢᱟ ᱾
ᱚᱱᱟ ᱜᱮᱛᱚ ᱥᱚᱢᱚᱥᱥᱟ ᱢᱟ ᱱᱚᱣᱟ ᱫᱚ ᱚᱠᱚᱭᱫᱚᱢ ᱫᱳᱥᱮᱭᱟ ᱾
ᱟᱨ ᱠᱟᱛᱷᱟ ᱨᱮᱫᱚ ᱠᱟᱛᱷᱟ ᱫᱚ ᱦᱩᱭᱩᱜ ᱠᱟᱱᱟ ᱢᱤᱫ ᱯᱚᱠᱠᱷᱮ ᱛᱮ ᱢᱟᱱᱮ ᱡᱟᱦᱟᱭ ᱚᱱᱟ ᱡᱟᱦᱟᱭ ᱯᱨᱳᱜᱨᱟᱢ ᱠᱚᱠᱚ ᱠᱚᱨᱟᱣ ᱮᱫᱟ ᱥᱮ ᱩᱱᱠᱩᱣᱟᱜ ᱦᱚᱸ ᱠᱟᱹᱴᱤᱡ ᱟᱹᱞᱤᱧ ᱫᱚ ᱢᱚᱱᱮᱭᱟᱞᱤᱧ ᱡᱮ ᱫᱚᱥ ᱫᱚ ᱢᱮᱱᱟᱜ ᱱᱮᱭᱟ ᱪᱮᱫᱟᱜ ᱥᱮ ᱟᱯᱮᱱᱟᱜ ᱦᱚᱸᱛᱚ ᱵᱩᱡᱷᱟᱹᱣ ᱫᱚᱨᱠᱟᱨ ᱥᱮ ᱱᱚᱣᱟ ᱡᱤᱱᱤᱥᱴᱟᱜ ᱠᱚᱨᱟᱣ ᱞᱮᱠᱷᱟᱱ ᱪᱮᱫ ᱪᱤᱠᱟᱹᱜ ᱠᱟᱱᱟ ᱟᱛᱳ ᱨᱮ ᱪᱮᱫ ᱵᱟᱝᱟ? ᱚᱱᱟᱴᱟᱜ ᱟᱵᱚ ᱥᱟᱶᱛᱟ ᱠᱷᱚᱱ